ᱦᱮᱸ ᱦᱮᱞᱳ
ᱦᱳᱭ ᱟᱫᱚ ᱛᱟᱦᱞᱮ ᱵᱩᱨᱩ ᱫᱤᱥᱚᱢ ᱟᱯᱮᱥᱮᱫ ᱫᱚ ᱛᱟᱦᱚᱞᱮ ᱵᱤᱨ ᱫᱤᱥᱚᱢ ᱜᱮ ᱵᱟᱝ
ᱦᱮᱸ ᱟᱞᱮᱥᱮᱫ ᱫᱚ ᱵᱤᱨ ᱢᱟᱱᱮ ᱚᱱᱮ ᱚᱱᱠᱟ ᱵᱤᱨ ᱫᱚ ᱵᱟᱹᱱᱩᱜ ᱟᱠᱟᱫᱟ ᱠᱤᱱᱛᱩ ᱵᱤᱨ ᱜᱮ ᱟᱨᱠᱤ ᱠᱤ ᱞᱟᱹᱭᱟᱠᱚ ᱵᱤᱨ ᱠᱟᱱᱟᱞᱮ ᱟᱫᱚ ᱠᱮ ᱡᱟᱱᱤᱡ ᱠᱤ ᱤᱧ ᱦᱚᱸ ᱵᱟᱹᱧ ᱵᱟᱲᱟᱭ ᱜᱮᱭᱟ᱾
ᱟᱪᱪ ᱟᱪᱷᱟ᱾
ᱢᱟᱱᱮ ᱢᱮᱱᱟᱜ ᱫᱚ ᱢᱮᱱᱟᱜᱼᱟ ᱥᱟᱨᱡᱚᱢ ᱵᱤᱨ ᱫᱚ ᱥᱟᱺᱜᱤᱧ ᱧᱚᱜ ᱜᱮᱭᱟ ᱪᱟᱞᱟᱣ ᱦᱩᱭᱩᱜᱼᱟ᱾ ᱟᱨ ᱟᱞᱮᱥ᱾ ᱥᱚ ᱠᱷᱚᱫᱚ ᱵᱩᱡᱷᱟᱣ ᱫᱟᱲᱟᱜ ᱜᱮᱭᱟᱢ ᱵᱟᱯᱞᱟ ᱠᱚ ᱢᱮᱱᱟᱜ ᱛᱟᱞᱮᱭᱟ ᱩᱠᱩ ᱠᱚ ᱟᱜᱩ ᱟᱞᱮᱮᱭᱟ ᱤᱧ ᱫᱚ ᱩᱠᱩ ᱦᱟᱞᱟᱝ ᱫᱚ ᱵᱟᱹᱧ ᱪᱟᱞᱟᱜ ᱜᱮᱭᱟ᱾ ᱟᱨ ᱟᱞᱮᱮ ᱥᱩᱨ ᱨᱮᱜᱮ ᱡᱟᱦᱟᱸ ᱵᱤ ᱢᱮᱱᱟᱜᱼᱟ ᱚᱱᱟ ᱫᱚ ᱦᱩᱭᱩᱜ ᱠᱟᱱᱟ ᱟᱞᱮ᱾ ᱟᱠᱟᱥᱢᱚᱱᱤ ᱵᱤᱨᱦᱚ ᱚᱱᱟ ᱠᱚᱨᱮ ᱚᱜ ᱚᱢᱚᱱᱚᱜ ᱜᱮᱭᱟ᱾
ᱟᱪᱪᱷᱟ ᱾
ᱢᱮ ᱢᱮᱥᱤᱞ ᱢᱤᱫ
ᱟᱫᱚ ᱪᱟᱥ ᱠᱟᱹᱢᱤ ᱠᱚᱫᱚ ᱛᱟᱦᱚᱞᱮ ᱟᱯᱮᱭᱟᱜ ᱫᱚ ᱦᱩᱭ ᱪᱟᱵᱟ ᱠᱟᱱᱟ ᱥᱮ ᱟᱨᱤᱭᱟ?
ᱵᱟᱝ ᱵᱟᱝ ᱪᱟᱥ ᱪᱟᱥ ᱠᱟᱹᱢᱤ ᱠᱚ ᱦᱩᱭᱩᱜ ᱠᱟᱱ ᱜᱮᱭᱟ᱾ ᱟᱹᱣᱨᱤ ᱪᱟᱵᱟᱜᱼᱟ ᱮᱠᱷᱚᱱ ᱰᱮᱨᱤ ᱧᱚᱜ ᱜᱮᱭᱟ ᱪᱟᱥ ᱨᱟᱠᱟᱵ ᱛᱮ
ᱦᱚᱸ ᱦᱳᱭ ᱟᱫᱚ ᱰᱤᱨ ᱫᱚ ᱰᱤᱨᱤᱜ ᱜᱮᱭᱟ ᱟᱫᱚ ᱴᱟᱭᱤᱢ ᱴᱮᱵᱤᱞ ᱨᱮ ᱡᱩᱫᱤ ᱵᱟᱵᱤᱱ ᱨᱚᱦᱚᱭᱟ ᱟᱫᱚ ᱚᱱᱠᱟ ᱟᱨᱠᱤ ᱴᱟᱭᱤᱢ ᱴᱮᱵᱤᱞ ᱫᱚ ᱵᱟᱝ ᱦᱩᱭᱩᱜᱼᱟ ᱟᱨᱠᱤ᱾ ᱟᱫᱚ ᱟᱹᱰᱤ ᱨᱚᱠᱚᱢ ᱩᱨᱩᱠ ᱠᱚ ᱧᱟᱢ ᱦᱮᱸ᱾ ᱟᱫᱚ ᱚᱱᱠᱟᱜᱮ ᱨᱩᱯ ᱠᱚ ᱟᱫᱚ ᱱᱚᱣᱟ ᱟᱹᱰᱤ ᱨᱚᱠᱚᱢ᱾
ᱦᱮᱸ ᱪᱮᱫ ᱵᱮᱱ ᱞᱟᱹᱭᱠᱮᱫᱟ᱾
ᱡᱩᱫᱤ ᱚᱱᱠᱟ ᱴᱟᱭᱤᱢ ᱨᱮ ᱡᱩᱫᱤ ᱵᱟᱵᱤᱱ ᱨᱚᱦᱚᱭᱟ ᱟᱫᱚ ᱨᱳᱜᱽ ᱟᱡᱟᱨ ᱦᱚᱸ ᱦᱤᱡᱩᱜᱼᱟ ᱦᱩᱲᱩ ᱨᱮᱱᱟᱜ᱾
ᱦᱩᱸ ᱦᱩᱸ ᱦᱮᱸ ᱦᱮᱸ ᱦᱩᱸ ᱦᱩᱸ᱾ ᱟᱫᱚ ᱟᱥᱚᱞᱮ ᱠᱟᱹᱢᱤᱱ ᱠᱚ ᱥᱮᱨ᱾ ᱠᱚ ᱵᱟᱝᱞᱮ ᱧᱟᱢ ᱠᱟᱜ ᱠᱚᱣᱟ ᱛᱟᱦᱚᱞᱮ ᱠᱷᱟᱱ ᱡᱷᱚᱛᱚ ᱜᱮ ᱱᱤᱡᱮ ᱱᱤᱡᱮ ᱦᱩᱲᱩ ᱠᱚᱠᱚ ᱨᱚᱦᱚᱭᱫᱟ ᱟᱫᱚ ᱚᱱᱟ ᱦᱚᱛᱮᱡ ᱛᱮ ᱟᱫᱚ᱾ ᱟᱨᱠᱤ ᱨᱚᱦᱚᱭ ᱦᱩᱭᱩᱜ ᱠᱟᱱᱟ ᱟᱨᱠᱤ ᱟᱥᱛᱮ ᱟᱥᱛᱮ᱾
ᱟᱪᱪᱷᱟ᱾
ᱡᱟᱦᱟᱸᱭᱟᱜ ᱜᱮ ᱡᱚᱛ ᱴᱩᱠᱩ ᱢᱮᱱᱟᱜ ᱛᱟᱭᱟ ᱟᱫᱚ ᱟᱠᱚ ᱛᱮᱜᱮ ᱠᱚ ᱨᱚᱦᱚᱭ ᱫᱟ ᱥᱮ ᱟᱫᱚ ᱵᱟᱝᱠᱚ ᱧᱟᱢᱚᱜ ᱠᱟᱱᱟ᱾
ᱟᱪᱪᱷᱟ ᱟᱫᱚ ᱚᱱᱛᱮ ᱫᱚ ᱛᱟᱦᱚᱞᱮᱻ ᱡᱟᱦᱟᱸ ᱟᱵᱚ ᱥᱟᱱᱛᱟᱲ ᱡᱟᱦᱟᱸ ᱟᱵᱚᱣᱟᱜ᱾ ᱡᱟᱦᱟᱸ ᱢᱮᱱᱟᱜ ᱛᱟᱵᱚᱱᱟ ᱥᱟᱱᱛᱟᱲ ᱥᱚᱢᱟᱡᱽ ᱵᱟᱯᱞᱟ ᱵᱤᱦᱟᱹ ᱵᱟᱯᱞᱟ ᱵᱷᱟᱰᱟᱱ᱾ ᱟᱨ ᱚᱱᱛᱮ ᱫᱚ ᱟᱯᱮ ᱚᱱᱛᱮ ᱫᱚ ᱪᱮᱫ ᱠᱟ ᱠᱚ ᱢᱟᱱᱟᱣ ᱫᱟ ᱡᱟᱱᱟᱢ ᱟᱫᱚ ᱵᱟᱯᱞᱟ ᱠᱚ ᱪᱮᱫ ᱠᱟ ᱠᱟᱞᱪᱟᱨ ᱟᱯᱮ ᱥᱮᱫ
ᱪᱮᱫ ᱞᱮᱠᱟ ᱠᱚ ᱢᱟᱱᱟᱣ ᱵᱟᱛᱟᱣᱟ᱾
ᱢᱟᱱᱟᱣ ᱵᱟᱛᱟᱣ ᱵᱚᱞᱛᱮ ᱪᱮᱫ ᱞᱮᱠᱟ ᱢᱟᱱᱮ ᱡᱟᱦᱟᱸ ᱠᱟᱹᱢᱤ ᱠᱚ ᱛᱟᱵᱚᱱ ᱟᱨ ᱠᱤ
ᱦᱩᱸ᱾
ᱢᱟᱱᱮ ᱠᱟᱹᱢᱤ ᱪᱮᱫᱠᱟ ᱠᱚ ᱠᱚᱨᱟᱣ ᱟᱨᱠᱤ ᱚᱱᱛᱮᱱᱟᱜ᱾
ᱚ ᱪᱮᱫ ᱞᱮᱠᱟ ᱠᱚ ᱠᱚᱨᱟ ᱟᱥᱚᱞᱮᱻ᱾ ᱵᱟᱯᱞᱟ ᱚᱲᱟᱜ ᱫᱚ ᱤᱧ ᱫᱚ ᱯᱷᱮᱰ ᱠᱷᱚᱱ ᱵᱟᱹᱧ ᱥᱮᱱᱚᱜ ᱜᱮᱭᱟ ᱥᱮᱱᱚ ᱵᱷᱚᱡᱽ ᱡᱚᱢᱤᱧ ᱪᱟᱞᱟᱜ ᱟᱨ ᱤᱧ ᱦᱤᱡᱩᱜᱼᱟ ᱤᱧ ᱫᱚ ᱠᱟᱹᱢᱤ ᱠᱟᱡ᱾ ᱫᱚ ᱵᱟᱹᱧ ᱧᱮᱞᱼᱟ ᱟᱨ ᱚᱱᱠᱟ ᱵᱷᱟ᱾ ᱵᱷᱟᱸᱰᱟᱱ ᱨᱮᱫᱚ ᱟᱞᱮ ᱵᱷᱟᱸᱰᱟᱱ ᱨᱮᱦᱚᱸ᱾ ᱛᱮᱢᱚᱱ ᱠᱤᱪᱷᱩ ᱫᱚᱧᱟᱹᱧ ᱪᱟᱞᱟᱜ ᱜᱮᱭᱟᱧ ᱦᱚᱸ ᱚᱱᱠᱟ ᱥᱮᱢ ᱜᱮ ᱯᱨᱚᱛᱤᱴᱤ ᱯᱨᱚᱛᱤᱴᱤ ᱵᱤᱦᱟᱹ ᱵᱟᱯᱞᱟ ᱵᱟᱱᱰᱟᱱ ᱵᱚᱞᱛᱮᱜᱮ ᱩᱱᱩᱥ᱾ ᱵᱚᱞᱛᱮᱜᱮᱞᱮ ᱤᱧ ᱫᱚ᱾ ᱡᱟᱥᱴ ᱡᱚᱢ ᱴᱟᱭᱤᱢ ᱤᱧ ᱪᱟᱞᱟᱜ ᱡᱚᱢ ᱠᱟᱛᱮᱧ ᱦᱤᱡᱩᱜᱼᱟ ᱤᱧ ᱫᱚ ᱚᱸᱰᱮ ᱛᱟᱦᱮ ᱨᱮᱱᱟᱜ ᱠᱳᱱᱳ ᱤᱭᱟᱹ ᱜᱮ ᱵᱟᱹᱱᱩᱜ ᱛᱤᱧᱟ᱾ ᱟᱨ ᱟᱞᱮ ᱦᱩᱭᱱᱟ ᱢᱮᱱᱰᱟᱱ ᱞᱮ ᱞᱟᱜ ᱠᱷᱟᱱ ᱫᱚ ᱚᱱᱟ ᱫᱚ ᱠᱟᱹᱴᱤᱡ᱾ ᱛᱤᱧ ᱧᱮᱞ ᱠᱮᱫᱟᱞᱮ ᱚᱲᱟᱜ ᱨᱮᱜᱮ ᱵᱷᱟᱸᱰ ᱱᱟᱞᱮ ᱵᱟᱵᱟᱭᱩ ᱛᱟᱦᱮᱸ ᱠᱟᱱᱟ ᱵᱩᱰᱤ ᱠᱚ ᱟᱨᱠᱤ ᱡᱟᱦᱟᱭᱮ ᱜᱚᱛᱚᱭ ᱱᱟ ᱦᱩᱸ ᱻ ᱛᱚᱠᱷᱚᱱ ᱧᱮᱞ ᱠᱤᱫᱟᱹᱧ ᱠᱟᱹᱢᱤ ᱦᱚᱨᱟ ᱠᱚ ᱪᱮᱫ ᱞᱮᱠᱟ ᱦᱩᱭᱮᱱᱟ ᱡᱮᱢᱚᱱ ᱫᱚ᱾ ᱚᱱᱮ ᱚᱱᱠᱟ ᱟᱥᱚᱞ ᱫᱚ ᱪᱮᱫ ᱤᱧ ᱞᱟᱹᱭᱟ ᱚᱱᱟ ᱠᱚᱫᱚ ᱴᱷᱤᱠ ᱵᱟᱹᱧ ᱞᱟᱹᱭ ᱫᱟᱲᱮᱭᱟᱜᱼᱟ ᱤᱧ ᱫᱚ ᱠᱟᱨᱚᱱ᱾ ᱧᱮᱞ ᱫᱩᱧ ᱧᱮᱞ ᱟᱠᱟᱫ ᱨᱮᱦᱚᱸ ᱟᱨᱠᱤ ᱤᱭᱟᱹ ᱵᱟᱹᱱᱩᱜ ᱛᱤᱧ᱾ ᱟᱭᱰᱤᱭᱟ ᱵᱟᱹᱱᱩᱜ ᱛᱤᱧᱟᱹ ᱚᱱᱟ ᱠᱚᱜᱮ ᱟᱨᱠᱤ ᱚᱱᱟ ᱠᱚ ᱤᱫᱤ ᱠᱟᱛᱮᱫ ᱫᱷᱟᱨᱚᱱᱟ ᱠᱚ᱾
ᱮᱦᱮᱢ᱾ ᱟᱪᱪᱷᱟ ᱡᱟᱦᱟᱸ ᱦᱳᱭ ᱦᱳᱭ ᱟᱫᱚ ᱚᱱᱛᱮ ᱫᱚ ᱟᱵᱚ ᱚᱞ ᱪᱤᱠᱤ ᱯᱟᱲᱦᱟᱜᱧ ᱡᱟᱦᱟᱸ ᱤᱥᱠᱩᱞ ᱠᱚᱫᱚ ᱪᱟᱹᱞᱩ ᱠᱟᱱᱟ ᱥᱮ ᱵᱟᱝ
ᱵᱟᱝ ᱱᱚᱶᱟ ᱟᱞᱮ ᱥᱩᱨ ᱨᱮᱫᱚ ᱵᱟᱹᱱᱩᱜ ᱟᱠᱟᱫᱟ ᱚᱞ ᱪᱤᱠᱤ ᱤᱥᱠᱩᱞ ᱫᱚ ᱢᱮᱱᱟᱜᱼᱟ ᱦᱤᱲ ᱵᱟᱸᱫᱽ ᱨᱮ ᱢᱤᱫᱴᱟᱹᱝ ᱢᱮᱱᱟᱜᱼᱟ ᱚᱸᱰᱮ ᱜᱮ ᱚᱞ ᱪᱤᱠᱤ ᱟᱫᱚ ᱱᱚᱣᱟ ᱠᱚᱫᱚ ᱵᱟᱹᱱᱩᱜ ᱟᱠᱟᱫᱟ
ᱚ ᱟᱫᱚ ᱱᱚᱝᱠᱟ ᱡᱤᱱᱤᱥ ᱢᱟᱱᱮ ᱱᱮᱛᱟᱨ ᱠᱷᱚᱱ ᱦᱮᱸ ᱱᱮᱛᱟᱨ ᱢᱟ ᱜᱚᱴᱟ ᱜᱮ ᱰᱮᱵᱷᱞᱚᱯ ᱢᱮᱱ ᱪᱟᱵᱟ ᱟᱠᱟᱱᱟ ᱡᱮ ᱪᱟᱹᱞᱩᱭᱮᱫᱟ ᱟᱨᱠᱤ ᱨᱚᱵᱚ ᱥᱟᱶ
ᱦᱮᱸᱻ ᱦᱮᱸᱻ
ᱦᱳᱭ ᱟᱫᱚ ᱟᱫᱚ ᱚᱱᱟ ᱠᱚᱫᱚ ᱦᱟᱸᱜ ᱪᱟᱹᱞᱩ ᱦᱚᱸ ᱫᱚᱨᱠᱟᱨ ᱠᱟᱱᱟ ᱵᱟᱠᱷᱟᱱ ᱟᱵᱚᱨᱮᱱ ᱦᱟᱯᱮᱱ ᱫᱤᱱ ᱜᱤᱫᱽᱨᱟᱹ ᱯᱤᱫᱽᱨᱟᱹ ᱡᱩᱫᱤ ᱵᱟᱠᱚ ᱚᱞᱪᱤ ᱵᱟᱠᱚ ᱚᱞᱚᱜ᱾
ᱦᱩᱸ᱾
ᱛᱟᱦᱚᱞᱮ ᱦᱟᱯᱮᱱ ᱫᱤᱱ ᱚᱥᱩᱵᱤᱫᱟ ᱨᱮᱠᱚ ᱧᱩᱨᱦᱩ ᱫᱟᱲᱮᱼᱟ ᱥᱮ
ᱫᱚ ᱫᱚᱨᱠᱟᱨ ᱦᱮᱸ ᱦᱮᱸ
ᱟᱨᱠᱤ ᱚᱱᱟ ᱠᱚᱫᱚ ᱫᱚᱨᱠᱟᱨᱚᱜ ᱠᱟᱱ ᱜᱮᱭᱟ ᱟᱨᱠᱤ ᱟᱥ
ᱦᱩᱸ
ᱟᱵᱚᱣᱟᱜ ᱡᱟᱱᱟᱢ ᱟᱲᱟᱝ ᱢᱤᱫ ᱟᱠ ᱛᱟᱵᱚᱱᱟ ᱚᱱᱟ ᱠᱚᱫᱚ ᱥᱮᱬᱟ ᱦᱚᱸ ᱫᱚᱨᱠᱟᱨ ᱠᱟᱱᱟ ᱵᱟᱠᱷᱟᱱ ᱡᱟᱦᱟᱸ ᱥᱮᱫ ᱦᱟᱯᱮᱱ ᱫᱤᱱ ᱵᱩᱥᱱᱚᱨ ᱦᱚᱸᱯᱮ ᱧᱩᱨ ᱫᱟᱲᱮᱭᱟᱜᱼᱟ ᱦᱮᱸ ᱥᱮ
ᱵᱟᱹᱱᱩᱜ ᱟᱠᱟᱫᱟ ᱦᱮᱸ ᱟᱫᱚ ᱵᱟᱹᱱᱩᱜ ᱟᱠᱟᱫᱟ ᱟᱫᱚ ᱢᱟᱥᱴᱟᱨ ᱠᱚ ᱦᱟᱹᱱ ᱟᱞᱮ ᱥᱮᱱ ᱫᱚ ᱥᱮᱨᱚᱠᱚᱢ ᱫᱚ ᱚᱞ ᱪᱤᱠᱤ ᱨᱮᱱ ᱫᱚ ᱵᱟᱹᱱᱩᱜ ᱟᱠᱟᱫᱟ ᱪᱮᱫᱟᱜ ᱫᱚ ᱟᱥᱚᱞ ᱡᱟᱦᱟᱸᱭ ᱜᱮ ᱥᱟᱱᱛᱟᱲᱤ ᱛᱮᱠᱚ ᱯᱟᱲᱦᱟᱣ ᱟᱠᱟᱫ ᱨᱮᱦᱚᱸ ᱟᱫᱚ ᱱᱤᱭᱟᱹ ᱯᱷᱤᱭᱠ ᱫᱚ ᱵᱟᱹᱱᱩᱜᱼᱟ ᱡᱮ ᱢᱤᱫ ᱠᱩᱞ ᱛᱟᱦᱮᱸ ᱞᱮᱱ ᱠᱷᱟᱱ ᱩᱱᱠᱩ ᱠᱚ ᱱᱤᱭᱟᱹ ᱠᱚᱜᱼᱟ ᱠᱚ ᱡᱮ ᱵᱟᱝ ᱜᱤᱫᱽᱨᱟᱹ ᱠᱚ ᱯᱟᱲᱦᱟᱣ ᱜᱮᱭᱟᱠᱚ ᱥᱟᱱᱛᱟᱲ ᱛᱮᱫ ᱫᱚ ᱵᱟᱹᱱᱩᱜ ᱚᱱᱟᱛᱮ ᱵᱟᱹᱱᱩᱜᱼᱟ
ᱟᱪᱪᱷᱟ ᱦᱳᱭ ᱟᱫᱚ ᱚᱱᱟ ᱠᱚᱫᱚ ᱦᱜ ᱵᱟᱝ ᱛᱟᱦᱮᱸ ᱞᱮᱠᱷᱟᱱ ᱫᱚ ᱱᱤᱡᱮᱛᱮ ᱦ ᱚᱵᱤᱱ ᱧᱟᱢᱟ ᱟᱫᱚ ᱚᱱᱟ ᱡᱟᱦᱟᱸ ᱡᱟᱦᱟᱸ ᱯᱟᱹᱴᱷᱩᱣᱟᱹ ᱠᱚ ᱢᱮᱱᱟᱜ ᱠᱚᱣᱟ ᱡᱟᱦᱟᱸ ᱯᱟᱲᱦᱟᱣᱟᱠᱟᱱᱟ ᱠᱚ ᱟᱨᱠᱤ ᱩᱱᱠᱩ ᱡᱩᱫᱤ ᱩᱱᱠᱩ ᱡᱩᱫᱤ ᱠᱚ ᱪᱮᱥᱴᱟᱭᱟ ᱟᱨᱠᱤ ᱦᱮ ᱵᱟᱝ ᱱᱚᱣᱟ ᱡᱤᱱᱤᱥ ᱟᱵᱚ ᱟᱵᱚ ᱠᱚ ᱜᱮᱵᱚᱱ ᱟᱹᱜᱩᱭᱟ ᱱᱚᱣᱟᱧ ᱢᱮ ᱯᱷ ᱠᱚ ᱦᱮᱸ ᱡᱟᱦᱟᱸ ᱵᱟᱡᱟᱨ ᱤᱭᱟᱹ ᱴᱟᱭᱤᱯ ᱟᱨᱠᱤ ᱟᱵᱚ ᱥᱟᱱᱛᱟᱲ ᱦᱚᱭᱛᱚ ᱜᱚᱴᱟ ᱜᱮ ᱢᱮᱱᱟᱜ ᱵᱚᱱᱟ ᱟᱫᱚ ᱛᱟᱞᱟᱢᱟᱞᱟ ᱠᱚᱨᱮ ᱡᱟᱭᱜᱟ ᱠᱚᱨᱮ ᱡᱩᱫᱤ ᱠᱚ ᱥᱚᱨᱠᱟᱨ ᱠᱚᱴᱷᱮᱱ ᱡᱩᱫᱤ ᱟᱨᱫᱟᱥ ᱠᱚ ᱫᱚᱦᱚᱭᱟ ᱦᱚᱭ ᱛᱚ ᱦᱩᱭ ᱫᱟᱲᱮᱭᱟᱜᱼᱟ ᱚᱱᱠᱟᱜᱮ ᱟᱱᱫᱳᱞᱚᱱ ᱥᱮ ᱡᱟᱭᱦᱳᱠ ᱟᱵᱚ ᱥᱟᱸᱼᱼ ᱤ ᱥᱟᱛᱮ ᱟᱨᱤ
ᱦᱮᱸ
ᱟᱫᱚ
ᱦᱮᱸ ᱚᱱᱟ ᱠᱚ ᱪᱮᱥᱴᱟ ᱞᱟᱜ ᱠᱷᱟᱱ ᱫᱚ ᱦᱩᱭᱩᱜᱼᱟ ᱡᱩᱫᱤ ᱡᱟᱦᱟᱸᱭ ᱠᱚ ᱢᱟᱱᱮ ᱠᱚ ᱩᱱᱠᱩ ᱠᱚ ᱯᱟᱲᱦᱟᱣᱟᱠᱟᱫ ᱠᱚ ᱟᱫᱚ ᱩᱱᱠᱩ ᱡᱩᱫᱤ ᱠᱚ ᱪᱮᱥᱴᱟᱭᱟ ᱡᱮ ᱟᱵᱚ ᱥᱮᱱ ᱫᱚ ᱵᱟᱹᱱᱩᱜ ᱠᱟᱫᱟ ᱡᱮᱦᱮᱛᱩ ᱛᱟᱦᱚᱞᱮ ᱚᱱᱟ ᱵᱚᱱ ᱟᱹᱜᱩᱭᱟ ᱛᱟᱦᱚᱞᱮ ᱠᱷᱟᱱ ᱫᱚ ᱜᱟᱱᱚᱜᱼᱟ ᱟᱫᱚ ᱚᱱᱠᱟ ᱫᱚ ᱵᱟᱝ ᱦᱩᱭ ᱟᱠᱟᱱᱟ ᱟᱫᱚ ᱟᱯᱮᱥᱮᱱ ᱫᱚ ᱢᱮᱱᱟᱜ ᱟᱠᱟᱫ ᱜᱮᱭᱟ ᱥᱮ ᱪᱮᱫ ᱚᱱᱟ ᱠᱚ ᱚᱞ ᱪᱤᱠᱤ ᱨᱮᱱᱟᱜ
ᱦᱮᱸ ᱟᱞᱮ ᱟᱞᱮ ᱱᱚᱣᱟ ᱠᱚᱨᱮ ᱫᱚ ᱤᱭᱟᱹ ᱤᱭᱩᱱᱤᱵᱷᱟᱨᱥᱤᱴᱤ ᱢᱮᱱᱟᱜᱼᱟ
ᱚᱸᱻ ᱚᱸᱻ
ᱚᱱᱟ ᱠᱚᱨᱮ ᱟᱨᱠᱤ ᱟᱫᱚ
ᱡᱟᱦᱟᱸᱭ ᱫᱤᱠᱞᱟᱨ ᱟᱠᱟᱫᱟᱭ ᱱᱤᱭᱟᱹ ᱤᱭᱟᱹᱨᱮ ᱥᱤᱠᱠᱷᱟ ᱢᱚᱱᱛᱨᱤ ᱦᱩᱭᱩᱜᱼᱟ ᱥᱮ ᱪᱮᱫ ᱡᱷᱟᱲᱠᱷᱚᱸᱰ ᱨᱮ ᱢᱤᱫᱴᱮᱱ ᱟᱨᱠᱤ ᱟᱫᱚ ᱦᱩᱭᱟᱹ ᱞᱮᱱᱠᱷᱟᱱ ᱵᱷᱟᱞᱮᱜᱼᱟ
ᱟᱪᱪᱷᱟ ᱟᱫᱚ ᱚᱱᱠᱟ ᱜᱮ ᱟᱨᱠᱤ ᱡᱟᱭᱦᱳᱠ ᱡᱟᱭᱦᱳᱠ ᱢᱚᱴᱟᱢᱩᱴᱤ ᱠᱚᱨᱟᱣ ᱞᱮᱱᱠᱷᱟᱱ ᱥᱮ ᱦᱩᱭ ᱞᱮᱱᱠᱷᱟᱱ ᱵᱷᱟᱜᱤᱭᱟ ᱟᱨᱠᱤ ᱟᱵᱚᱣᱟᱜ ᱜᱮ ᱥᱩᱵᱷᱤᱫᱟ ᱥᱮ ᱟᱵᱚᱨᱮᱱ ᱜᱤᱫᱽᱨᱟᱹ ᱯᱤᱫᱽᱨᱟᱹ ᱠᱚ ᱩᱱᱠᱩ ᱠᱚ ᱚᱞᱚᱜ-ᱟ
ᱦᱩᱸ ᱦᱩᱸ
ᱱᱟᱯᱟᱭᱚᱜ ᱛᱟᱵᱚᱱᱟ ᱟᱵᱚᱣᱟᱜ ᱜᱮ
ᱦᱩᱸ
ᱦᱮᱸ ᱟᱫᱚ ᱵᱟᱡᱟᱨ ᱠᱚᱫᱚ ᱛᱤᱱ ᱥᱟᱺᱜᱤᱧ ᱛᱟᱯᱮᱭᱟ ᱟᱹᱛᱩ ᱠᱷᱚᱱ ᱫᱚ
ᱵᱟᱡᱟᱨ ᱵᱟᱝ ᱥᱟᱺᱜᱤᱧᱟ ᱥᱩᱨ ᱜᱮᱭᱟ ᱳᱭ ᱪᱷᱚ ᱥᱟᱛ ᱠᱤᱞᱳ ᱢᱤᱴᱟᱨ ᱜᱟᱱ ᱦᱩᱭᱩᱜ-ᱟ ᱟᱨ ᱵᱟᱝ ᱥᱩᱨ ᱨᱮᱦᱚᱸ ᱢᱮᱱᱟᱜ ᱟᱠᱟᱫᱟ
ᱟᱪᱪᱷᱟ ᱟᱪᱷᱟ
ᱚᱱᱟ ᱪᱷᱚ ᱥᱟᱛ ᱠᱤᱞᱳᱢᱤᱴᱟᱨ ᱢᱤᱫᱴᱮᱱ ᱚᱱᱟ ᱫᱚᱴᱤᱡ ᱢᱟᱨᱟᱝ ᱰᱷᱮᱨ ᱜᱮ ᱵᱚᱲᱚ ᱜᱮᱭᱟ ᱟᱨ ᱥᱩᱨ ᱨᱮ ᱢᱮᱱᱟᱜ ᱟᱠᱟᱫᱟ ᱪᱷᱳᱴᱳ ᱠᱷᱟᱴᱳ ᱧᱚᱜ ᱡᱟᱦᱟᱸ ᱫᱚ ᱢᱟᱱᱮ ᱪᱳᱴᱳ ᱠᱷᱟᱴᱳ ᱵᱚᱞᱛᱮ ᱡᱷᱚᱛᱚ ᱠᱤᱪᱷᱩ ᱜᱮ ᱧᱟᱢᱚᱜ-ᱟ ᱡᱮ ᱵᱟᱝ ᱧᱟᱢᱚᱜ-ᱟ ᱚᱱᱠᱟᱱ ᱠᱤᱪᱷᱩ ᱫᱚ ᱵᱟᱝ ᱠᱟᱱᱟ ᱟᱫᱚ ᱪᱷᱳᱴᱳ ᱧᱚᱜ ᱜᱮᱭᱟ ᱟᱨᱠᱤ ᱵᱟᱡᱟᱨ ᱛᱮᱛ
ᱟᱪᱪᱷᱟ ᱟᱪᱪᱷᱟ ᱡᱟᱭᱦᱳᱠ ᱧᱟᱢ ᱫᱚ ᱧᱟᱢᱚᱜ ᱜᱮᱭᱟ ᱟᱨᱠᱤ
ᱦᱮᱸ ᱡᱷᱚᱛᱚ ᱜᱮ ᱧᱟᱢᱚᱜ ᱜᱮᱭᱟ
ᱦᱚᱸ ᱛᱟᱦᱚᱞᱮ ᱮᱸ ᱡᱟᱦᱟᱸ ᱦᱮᱸ ᱤᱭᱟᱹ ᱡᱟᱦᱟᱸ ᱵᱟᱡᱟᱨ ᱠᱚᱵᱤᱱ ᱞᱟᱹᱭ ᱠᱮᱫᱟ ᱚᱱᱟ ᱠᱚᱨᱮ ᱫᱚ ᱦᱟᱸᱜ ᱡᱚᱛᱚ ᱜᱮ ᱧᱟᱢᱚᱜ ᱠᱟᱱᱟ ᱟᱨᱠᱤ
ᱦᱩᱸ ᱦᱩᱸ
ᱡᱟᱦᱟᱸ ᱟᱵᱚ ᱱᱤᱭᱟᱹ ᱫᱷᱟᱣ ᱦᱩᱞ ᱡᱟᱦᱟᱸ ᱵᱚᱱ ᱢᱟᱱᱟᱣ ᱠᱮᱫᱟ ᱟᱨᱠᱤ
ᱦᱩᱸ
ᱮᱸ ᱚᱱᱛᱮ ᱫᱚᱠᱚ ᱢᱟᱱᱟᱣ ᱞᱮᱜ-ᱟ ᱥᱮ ᱵᱟᱝ
ᱦᱮᱸ ᱟᱞᱮ ᱴᱷᱮᱱ ᱫᱚ ᱵᱟᱝ ᱢᱟᱱᱮ ᱟᱞᱮ ᱟᱹᱛᱳ ᱨᱮᱫᱚ ᱵᱟᱠᱚ ᱢᱟᱱᱟᱣ ᱟᱠᱟᱫᱟ ᱠᱤᱱᱛᱩ ᱚᱱᱟ ᱢᱤᱫᱴᱮᱱ ᱟᱞᱮ ᱯᱟᱥ ᱥᱟᱦᱟ ᱧᱚᱜ ᱜᱮᱭᱟ ᱠᱤᱪᱷᱩ ᱴᱟᱜ ᱪᱟᱞᱟᱣ ᱦᱩᱭᱩᱜ-ᱟ ᱚᱸᱰᱮ ᱢᱤᱫᱴᱮᱱ ᱫᱷᱟᱸᱲᱟ ᱵᱚᱞᱮ ᱟ ᱟᱹᱛᱳ ᱢᱮᱱᱟᱜ ᱚᱱᱟ ᱠᱚᱨᱮ ᱫᱚᱠᱚ ᱢᱟᱱᱟᱣ ᱠᱮᱫᱟ ᱮᱨᱯᱚᱨ ᱚᱱᱟ ᱨᱟᱸᱜᱟᱢᱟᱹᱴᱤᱭᱟᱹ ᱢᱤᱫᱴᱮᱡ ᱟᱹᱛᱩ ᱢᱮᱱᱟᱜ-ᱟ ᱚᱱᱟ ᱠᱚ ᱫᱚ ᱱᱚᱜ-ᱚᱭ ᱴᱷᱤᱠ ᱛᱮᱠᱚ ᱢᱟᱱᱟᱣᱟ ᱚᱱᱩᱥᱴᱷᱟᱱ ᱠᱚ ᱦᱩᱭᱩᱜ-ᱟ ᱢᱟᱱᱮ ᱵᱷᱟᱜᱤ ᱵᱷᱟᱵ ᱛᱮ ᱯᱨᱳᱜᱨᱟᱢ ᱠᱚᱠᱚ ᱫᱚᱦᱚᱭ ᱜᱮᱭᱟ ᱛᱚ ᱟᱫᱚ ᱟᱞᱮ ᱴᱷᱮᱱ ᱵᱟᱝ ᱦᱩᱭᱩᱜ ᱜᱮᱭᱟ ᱱᱚ ᱫᱚ
ᱟᱪᱪᱷᱟ ᱯᱨᱳᱜᱨᱟᱢ ᱠᱚ ᱫᱚᱦᱚ ᱞᱮᱜ-ᱟ ᱵᱟᱝ
ᱦᱩᱸ ᱦᱩᱸ
ᱢᱟᱱᱮ ᱚᱱᱟ ᱫᱚ ᱪᱮᱫ ᱯᱨᱳᱜᱨᱟᱢ ᱠᱟᱱ ᱛᱟᱦᱮᱸᱫ ᱡᱮ ᱚᱱᱩᱥᱴᱷᱟᱱ ᱢᱚᱫᱽᱷᱮ ᱮᱢᱱᱤ ᱟᱵᱚᱱ ᱥᱟᱱᱛᱟᱲᱟᱜ ᱯᱨᱳᱜᱨᱟᱢ ᱛᱟᱦᱮᱸ ᱠᱟᱱᱟ ᱛᱮ
ᱦᱩᱸ ᱦᱩᱸ ᱦᱩᱸ ᱥᱟᱱᱛᱟᱲᱟᱜ ᱜᱮ
ᱟᱪᱪᱷᱟ
ᱯᱟᱛᱟ ᱯᱟᱛᱟ ᱮᱱᱮᱡ ᱠᱚᱦᱚᱸ ᱚᱠᱟ ᱥᱚᱢᱚᱭ ᱠᱚ ᱫᱚᱦᱚᱭ ᱜᱮᱭᱟ ᱡᱮᱢᱚᱱ ᱯᱟᱛᱟ ᱮᱱᱮᱡ ᱠᱚ ᱦᱚᱸ ᱚᱠᱟ ᱥᱚᱢᱚᱭ ᱠᱚ ᱫᱚᱦᱚᱭ ᱜᱮᱭᱟ ᱟᱨ ᱵᱟᱠᱷᱟᱱ ᱠᱳᱱᱳ ᱚᱱᱟ ᱚᱨᱜᱮᱥᱴᱟᱨ ᱠᱚ ᱫᱚᱦᱚᱭ ᱜᱮᱭᱟ ᱠᱚ ᱟᱫᱚ ᱱᱤᱭᱟᱹ ᱵᱟᱨ ᱫᱚ ᱪᱮᱫ ᱠᱚ ᱫᱚᱦᱚ ᱞᱟᱜ-ᱟ ᱥᱚᱴᱷᱤᱠ ᱫᱚ ᱵᱟᱞᱤᱧ ᱵᱟᱰᱟᱭᱟ ᱠᱤᱱᱛᱩ ᱛᱟᱦᱮᱸ ᱠᱟᱱᱟ ᱢᱤᱫᱴᱮᱱ ᱯᱨᱳᱜᱨᱟᱢ ᱛᱟᱦᱮᱸ ᱠᱟᱱᱟ ᱟᱨᱠᱤ ᱚᱱᱟ ᱚᱱᱩᱥᱴᱷᱟᱱ ᱛᱟᱞᱟ ᱛᱮ
ᱟᱪᱪᱷᱟ ᱟᱪᱪᱷᱟ ᱡᱟᱭᱦᱳᱠ ᱟᱫᱚ ᱟᱵᱚᱣᱟᱜ ᱢᱟᱦᱟ ᱡᱟᱦᱟᱸ ᱦᱩᱞ ᱵᱚᱱ ᱢᱟᱦᱟᱜ ᱠᱟᱱᱟ ᱦᱩᱞ ᱢᱟᱦᱟ ᱦᱤᱞᱚᱜ ᱫᱚ ᱟᱫᱚ ᱯᱨᱳᱜᱨᱟᱢ ᱠᱚᱫᱚ ᱠᱤ ᱦᱚᱸ ᱡᱟᱦᱟᱸᱭ ᱮᱢᱱᱩ ᱚᱨᱜᱮᱥᱴᱟᱨ ᱯᱷᱚᱨᱜᱮᱥᱴᱟᱨ ᱯᱟᱞᱮᱫ ᱠᱚ ᱠᱚᱨᱟᱣ ᱞᱮᱫ-ᱟ
ᱦᱩᱸ ᱦᱩᱸ
ᱟᱪᱪᱷᱟ ᱟᱪᱪᱷᱟ ᱟᱫᱚ ᱚᱱᱟ ᱢᱟᱦᱟ ᱦᱤᱞᱳᱜ ᱫᱚ ᱵᱟᱝᱢᱟ ᱵᱟᱵᱚᱱ ᱠᱚᱨᱟᱣ ᱫᱚ ᱚᱱᱟ ᱠᱚᱫᱚ ᱦᱟᱸᱜ ᱚᱱᱩᱥᱴᱷᱟᱱ ᱠᱚ ᱡᱟᱦᱟᱸ ᱮᱱᱮᱡ ᱥᱮᱨᱮᱧ ᱠᱚᱫᱚ ᱟᱨᱠᱤ
ᱦᱮᱸ ᱟᱫᱚ ᱚᱱᱟ ᱫᱚ ᱵᱟᱹᱞᱤᱧ ᱵᱟᱰᱟᱭᱟ ᱠᱤᱱᱛᱩ ᱦᱩᱭᱩᱜ ᱜᱮᱭᱟ ᱟᱫᱚ ᱦᱳᱭᱛᱳ ᱚᱱᱟ ᱦᱩᱞ ᱢᱟᱦᱟ ᱫᱚ ᱦᱭᱛᱳ ᱫᱤᱱᱟᱹᱢᱟᱱ ᱦᱩᱭᱱᱟ ᱟᱫᱚ ᱚᱱᱟ ᱫᱚ ᱧᱤᱫᱟᱹ ᱠᱟᱛᱮᱜ ᱦᱩᱭᱩᱜᱼᱟ ᱫᱚᱥᱴᱟ ᱥᱮᱫ ᱮᱦᱚᱵᱚᱜᱼᱟ
ᱦᱚᱭ ᱦᱚᱭ ᱟᱫᱚ ᱚᱱᱟᱜᱮ ᱦᱟᱸᱜ ᱠᱟᱛᱷᱟ ᱫᱚ ᱡᱮᱦᱮᱛᱩ ᱟᱵᱚ ᱡᱟᱦᱟᱸ ᱢᱟᱦᱟ ᱵᱚᱱ ᱱᱚᱣᱟ ᱢᱟᱦᱟ ᱫᱚ ᱦᱩᱭᱩᱜ ᱠᱟᱱᱟ ᱪᱮᱫ ᱠᱷᱟᱹᱛᱤᱨ ᱵᱚᱱ ᱢᱟᱱᱟᱣᱟ ᱦᱟᱸᱜ ᱞᱟᱹᱭ ᱵᱤᱱ ᱥᱮ
ᱚᱱᱟ ᱫᱚ ᱦᱩᱞ ᱢᱟᱦᱟ ᱤᱫᱤ ᱠᱟᱛᱮᱫ ᱫᱚ ᱚ ᱩᱸ ᱥᱤᱫᱩ ᱠᱟᱹᱱᱩ ᱠᱤᱱ ᱛᱟᱦᱮᱸ ᱠᱟᱱᱟ ᱵᱟᱝ
ᱦᱮᱸ ᱦᱮᱸ ᱚᱱᱟ ᱜᱮᱞᱤᱧ ᱤᱫᱵᱤᱱ ᱠᱟᱱᱟ ᱟᱨᱠᱤ ᱪᱮᱫ ᱢᱟᱱᱮ ᱡᱟᱭᱦᱳᱠ ᱫᱚᱵᱚᱱ ᱱᱚᱣᱟ ᱫᱚ ᱢᱟᱱᱮ ᱥᱩᱦᱤᱪ ᱢᱟᱱᱮ ᱡᱟᱦᱟᱸ ᱟᱵᱚ ᱫᱤᱥᱚᱢ ᱞᱟᱹᱲᱦᱟᱹᱭ ᱟᱵᱚ ᱫᱤᱥᱚᱢ ᱞᱟᱹᱜᱤᱫ ᱠᱤᱱ ᱞᱟᱹᱲᱦᱟᱹᱭ ᱞᱮᱼᱟ ᱟᱨᱠᱤ ᱡᱟᱦᱟᱸ ᱚᱱᱟ ᱰᱮᱴ ᱨᱮᱠᱤᱱ ᱥᱩᱦᱤᱛ ᱞᱮᱱᱟ ᱢᱟᱱᱮ ᱠᱤᱱ ᱡᱤᱣᱤ ᱪᱟᱞᱟᱣ ᱞᱮᱱ ᱛᱟᱠᱤᱱᱟ ᱟᱫᱚ ᱚᱱᱟ ᱦᱤᱥᱟᱹᱵ ᱛᱮ ᱟᱵᱚ ᱫᱚᱵᱚᱱ ᱢᱟᱱᱟᱣ ᱫᱚ ᱚᱱᱟ ᱦᱤᱞᱳᱜ ᱫᱚ ᱚᱱᱟ ᱦᱤᱞᱳᱜ ᱫᱚ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ
ᱦᱮᱸ ᱵᱟᱝ ᱨᱟᱹᱥᱠᱟᱹ ᱫᱤᱱ ᱫᱚ ᱵᱟᱝ ᱠᱟᱱᱟ ᱦᱮᱸ
ᱦᱮᱸ ᱟᱫᱚ ᱢᱤᱫᱴᱟᱝ ᱢᱤᱫᱴᱟᱝ ᱱᱚᱣᱟ ᱜᱮ ᱡᱮ ᱟᱵᱚᱣᱟᱜ ᱢᱤᱫᱴᱟᱝ ᱜᱚᱨᱵᱚ ᱩᱱᱠᱤᱱ ᱪᱮᱛᱟᱱ ᱟᱵᱚᱣᱟᱜ ᱜᱚᱨᱵᱚ ᱦᱩᱭᱩᱜ ᱛᱟᱵᱚᱱᱟ ᱡᱮ ᱟᱵᱚ ᱱᱚᱝᱠᱟᱱ ᱥᱟᱱᱛᱟᱲ ᱦᱮᱸ ᱦᱚᱯᱚᱱ ᱟᱵᱚᱨᱮᱱ ᱡᱟᱦᱟᱸ ᱵᱚᱭᱦᱟ ᱱᱩᱠᱤᱱ ᱠᱤᱱ ᱩᱱ ᱥᱚᱢᱚᱭ ᱤᱝᱨᱮᱡᱽ ᱟᱢᱚᱞ ᱨᱮᱠᱤᱱ ᱞᱟᱹᱲᱦᱟᱹᱭ ᱞᱮᱼᱟ ᱦᱮᱸ ᱚᱱᱟᱜᱮ ᱢᱤᱫᱴᱟᱝ ᱜᱚᱨᱵᱚ ᱛᱟᱵᱚᱱ ᱡᱮᱢᱚᱱ ᱟᱵᱚ ᱥᱟᱱᱛᱟᱲ ᱠᱷᱚᱱ ᱨᱟᱠᱟᱵ ᱠᱟᱛᱮ ᱠᱤᱱ ᱞᱟᱹᱲᱦᱟᱹᱭ ᱞᱮᱭᱟ ᱡᱮ ᱟᱵᱚ ᱟᱵᱚᱨᱮᱱ ᱵᱚᱭᱦᱟ ᱡᱟᱭᱦᱳᱠ ᱟᱵᱚᱨᱮᱱ ᱜᱮ ᱠᱟᱱᱟ ᱠᱚ ᱟᱫᱚ ᱚᱱᱟ ᱦᱤᱥᱟᱹᱵ ᱛᱮᱜᱮ ᱚᱱᱟ ᱫᱚ ᱥᱚᱦᱤᱫ ᱥᱚᱦᱤᱫ ᱫᱤᱱ ᱢᱮᱱᱛᱮ ᱠᱚ ᱢᱟᱱᱟᱣᱟ
ᱦᱮᱸ ᱚᱱᱟ ᱫᱚ ᱦᱮᱸ ᱜᱮᱛᱚ ᱚᱱᱟ ᱢᱟᱱᱮ ᱯᱩᱨᱟᱹ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱩᱱᱠᱤᱱᱟᱜ ᱢᱟᱱᱮ ᱩᱱᱠᱤᱱ ᱠᱤᱱ ᱛᱟᱦᱮᱸ ᱠᱟᱱᱟ ᱞᱟᱹᱲᱦᱟᱹᱭ ᱞᱟᱜᱼᱟ ᱠᱤᱱ ᱥᱮ ᱟᱫᱚ
ᱦᱳᱭ ᱟᱫᱚ ᱚᱱᱟ ᱠᱟᱛᱷᱟ ᱜᱮ ᱟᱫᱚ ᱚᱱᱟ ᱠᱚᱫᱚ ᱠᱚ ᱠᱚᱨᱟᱣ ᱵᱟᱲᱟᱭᱮᱫᱟ ᱚᱱᱟᱜᱮ ᱵᱷᱟᱹᱜᱤ ᱦᱩᱭᱩᱜ ᱠᱟᱱᱟ
ᱦᱮᱸ ᱟᱫᱚ ᱠᱚᱨᱟᱣ ᱫᱚ ᱞᱟᱦᱟ ᱠᱷᱚᱱ ᱜᱮ ᱠᱚᱨᱟᱣ ᱟᱞᱤᱧ ᱟᱞᱮ ᱴᱷᱮᱱ ᱫᱚ ᱵᱟᱹᱱᱩᱜᱠᱟᱫᱟ ᱠᱚᱫᱚ ᱚᱱᱟ ᱚᱱᱠᱟ ᱟᱛᱳ ᱠᱚᱞᱤᱧ ᱟᱸᱡᱚᱢ ᱟᱠᱟᱫᱟ ᱚᱱᱟ ᱠᱚᱨᱮ ᱦᱩᱭᱩᱜ ᱜᱮᱭᱟ ᱠᱚᱲᱟ ᱜᱤᱫᱽᱨᱟᱹ ᱢᱟᱱᱮ ᱫᱟᱫᱟ ᱛᱟᱠᱚ ᱵᱟᱹᱵᱩ ᱛᱟᱠᱚ ᱠᱚ ᱪᱟᱞᱟᱜ ᱜᱮᱭᱟ ᱠᱚ ᱟᱫᱚ ᱩᱱᱠᱩ ᱜᱮᱠᱚ ᱞᱟᱹᱭ ᱜᱮᱭᱟ ᱱᱚᱶᱟ ᱦᱩᱭᱱᱟ ᱚᱱᱟ ᱦᱩᱭᱱᱟ
ᱦᱩᱸ ᱟᱫᱚ ᱡᱟᱭᱦᱳᱠ ᱟᱨᱠᱤ ᱚᱱᱟ ᱠᱚᱫᱚ ᱮᱠᱪᱩᱭᱮᱞᱤ ᱠᱚᱨᱟᱣ ᱫᱚ ᱵᱟᱝ ᱴᱷᱤᱠ ᱠᱟᱱᱟ ᱪᱮᱫᱟᱜ ᱥᱮ ᱱᱚᱣᱟ ᱫᱚ ᱟᱵᱚᱣᱟᱜ ᱫᱚ ᱨᱟᱹᱥᱠᱟᱹ ᱞᱟᱸᱫᱟ ᱫᱤᱱ ᱫᱚ ᱵᱟᱝ ᱠᱟᱱ ᱛᱟᱵᱚᱱᱟ ᱥᱮᱫᱤᱱ ᱫᱚ ᱡᱟᱭᱦᱳᱠ ᱩᱱᱠᱤᱱᱟᱜ ᱧᱩᱛᱩᱢ ᱩᱭᱦᱟᱹᱨ ᱞᱟᱹᱜᱤᱫ ᱛᱮ ᱡᱮ ᱱᱩᱠᱤᱱ ᱫᱚ ᱮᱠᱷᱚᱱᱳ ᱡᱮᱣᱮᱛ ᱢᱮᱱᱟᱜ ᱠᱤᱱ ᱜᱮᱭᱟ ᱮᱠᱷᱚᱱᱳ ᱟᱵᱚᱣᱟᱜ ᱮᱸ ᱟᱵᱚ ᱛᱟᱞᱟᱨᱮ ᱢᱮᱱᱟᱜ ᱠᱤᱱ ᱜᱮᱭᱟ ᱟᱨᱠᱤ ᱚᱱᱟ ᱦᱤᱥᱟᱹᱵ ᱛᱮ ᱥᱮᱨᱢᱟ ᱠᱤ ᱥᱮᱨᱢᱟ ᱢᱟᱱᱟᱣ ᱵᱟᱛᱟᱣ ᱦᱩᱭᱩᱜ ᱠᱟᱱ ᱜᱮᱭᱟ ᱢᱟᱱᱟᱣ ᱟᱹᱜᱩ ᱦᱩᱭᱩᱜ ᱠᱟᱱᱟ ᱪᱮᱫᱟᱜ ᱥᱮ ᱩᱱᱠᱤᱱ ᱫᱚᱠᱤᱱ ᱥᱩᱦᱤᱛ ᱠᱟᱨ ᱨᱮ ᱦᱚᱸ ᱩᱱᱠᱤᱱ ᱫᱚ ᱟᱵᱚᱣᱟᱜ ᱛᱟᱞᱟᱨᱮ ᱩᱱᱠᱤᱱ ᱫᱚ ᱡᱮᱣᱮᱛ ᱢᱮᱱᱟᱜ ᱠᱤᱱ ᱜᱮᱭᱟ ᱠᱤᱱ ᱜᱮᱭᱟ ᱮᱠᱦᱚᱱᱳ
ᱦᱩᱸ
ᱚᱱᱟ ᱡᱮᱣᱮᱫ ᱫᱚᱦᱚ ᱞᱟᱹᱜᱤᱫ ᱜᱮ ᱱᱚᱣᱟ ᱫᱚ ᱥᱮᱨᱢᱟ ᱠᱤ ᱥᱮᱨᱢᱟ ᱢᱟᱱᱟᱣ
ᱦᱮᱸ ᱦᱮᱸ ᱦᱩᱸ
ᱚ ᱟᱫᱚ ᱚᱱᱠᱟᱜᱮ ᱟᱫᱚ ᱚᱱᱟ ᱡᱮ ᱡᱮᱢᱚᱱ ᱠᱚ ᱠᱚᱨᱟᱣᱫᱟ ᱡᱮᱢᱚᱱ ᱟᱵᱤᱱ ᱵᱤᱱ ᱞᱟᱹᱭᱫᱟ ᱡᱮ ᱱᱚᱝᱠᱟ ᱴᱱᱟ ᱠᱚ ᱦᱳᱭᱳᱜ ᱠᱟᱱᱟ ᱯᱳᱜᱨᱟᱢ ᱦᱤᱥᱟᱹᱵ ᱛᱮ ᱟᱨᱠᱤ ᱡᱮ ᱥᱤᱧ ᱵᱮᱲᱟ ᱫᱚᱠᱚ ᱢᱟᱱᱟᱣ ᱵᱟᱛᱟᱣ ᱠᱮᱫᱟ ᱚᱱᱠᱟᱜᱮ
ᱦᱩᱸ
ᱵᱚᱸᱜᱟ ᱵᱳᱩᱨᱩ ᱠᱮᱫᱟ ᱠᱚ ᱟᱫᱚ ᱛᱟᱨᱟᱥᱤᱧ ᱵᱮᱲᱟ ᱠᱷᱟᱱ ᱦᱟᱸᱜ ᱟᱫᱚ ᱯᱨᱳᱜᱨᱟᱢ ᱠᱚᱫᱚ ᱦᱟᱸᱜ ᱠᱚᱨᱟᱭ ᱫᱟᱠᱚ ᱟᱨᱠᱤ ᱟᱫᱚ ᱮᱠᱪᱩᱭᱮᱞᱤ ᱚᱱᱟ ᱠᱟ ᱫᱚ ᱨᱟᱹᱥᱠᱟᱹ ᱫᱤᱱ ᱫᱚ ᱵᱟᱝ ᱠᱟᱱᱟ ᱟᱫᱚ ᱟᱫᱚ ᱠᱚ ᱠᱚᱨᱟᱣᱮᱫ ᱠᱷᱟᱱ ᱟᱫᱚ ᱪᱮᱫ ᱵᱤᱱ ᱪᱤᱠᱟᱹ ᱫᱟᱲᱮᱭᱟᱜᱼᱟ ᱟᱹᱞᱤᱧ ᱦᱚᱸ ᱵᱟᱹᱞᱤᱧ ᱪᱤ ᱼᱼ ᱪᱮᱫᱟᱲᱟ ᱟᱵᱤᱱ ᱦᱚᱸ ᱵᱟᱵᱤᱱ ᱪᱤᱠᱟᱹ ᱫᱟᱲᱮᱜᱼᱟ
ᱮᱠᱪᱮᱞᱤ ᱚᱱᱟ ᱫᱚ ᱟᱵᱚ ᱴᱷᱮᱱ ᱜᱮ ᱯᱷᱮᱰ ᱟᱵᱚ ᱡᱩᱫᱤ ᱵᱚᱱ ᱢᱚᱱᱮᱭᱟ ᱟᱵᱚ ᱡᱩᱢᱤᱫ ᱠᱟᱛᱮ ᱱᱚᱣᱟ ᱠᱚᱫᱚ ᱵᱚᱱ ᱵᱚᱱᱫᱚ ᱫᱟᱲᱮᱭᱟᱜᱼᱟ